ᱦᱮᱸ ᱡᱚᱦᱟᱨ ᱜᱮ ᱜᱚᱢᱠᱮ, ᱦᱮᱸ ᱜᱚᱢᱠᱮ ᱡᱚᱦᱟᱨ ᱜᱮ᱾
ᱧᱟᱢᱚᱜᱼᱟ ᱠᱟᱱᱟ ᱱᱤᱛᱚᱜ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱ ᱜᱮ᱾
ᱛᱚᱵᱮ ᱪᱮᱫ ᱵᱤᱥᱚᱭ ᱞᱟᱝ ᱜᱚᱞᱯᱚᱭᱟ?
ᱮ ᱚᱱᱟ ᱜᱮᱛᱚ, ᱱᱚᱜᱼᱚᱭ ᱫᱟᱨᱮ ᱱᱟᱹᱲᱤ ᱠᱚ ᱤᱫᱤ ᱠᱟᱛᱮᱫ ᱥᱮ ᱵᱤᱪᱟᱹᱨ ᱟᱪᱟᱨ ᱞᱟᱹᱭ ᱛᱟᱞᱟᱝ ᱢᱮ ᱡᱚᱢ ᱧᱩ ᱠᱟᱛᱮ ᱡᱚᱢ ᱧᱩ
ᱦᱮᱸ,
ᱴᱷᱤᱠ ᱦᱮᱸ, ᱪᱮᱫᱟᱜ ᱵᱟᱝ ᱜᱟᱱᱚᱜ ᱜᱮᱭᱟ? ᱚᱱᱟᱛᱚ ᱢᱤᱫᱴᱟᱝ ᱱᱟᱯᱟᱭ ᱠᱟᱛᱷᱟ ᱠᱟᱱ ᱜᱮᱭᱟ᱾ ᱟᱵᱚ ᱚᱠᱟ ᱞᱮᱠᱟᱱᱟᱜ ᱱᱟᱣᱟᱭ ᱛᱮ ᱱᱟᱯᱟᱭᱟᱜ ᱛᱮ᱾
ᱦᱚᱲᱢᱚ ᱯᱷᱤᱴ ᱛᱟᱦᱮᱸᱱ ᱛᱟᱢᱟ᱾ ᱵᱚᱱᱟ
ᱴᱷᱤᱠ ᱴᱷᱤᱠ ᱠᱟᱛᱷᱟ ᱫᱚ ᱤᱱᱟᱹᱜᱮ ᱠᱟᱱᱟ᱾ ᱟᱵᱚ ᱢᱟᱹᱱᱢᱤ ᱧᱮᱞᱚᱜᱚᱜ ᱠᱟᱱᱟ, ᱡᱮ ᱵᱷᱟᱹᱜᱮᱭᱟᱜ ᱡᱚᱢ ᱧᱩ ᱵᱟᱹᱜᱤ ᱠᱟᱛᱮᱫ ᱟᱵᱚ ᱫᱚ ᱡᱟᱦᱟᱸᱟᱛᱮ ᱟᱵᱚᱣᱟᱜ ᱦᱚᱲᱢᱚ ᱡᱤᱣᱤ ᱠᱚ ᱱᱟᱥᱟᱜ ᱛᱟᱢᱟ ᱞᱚᱜᱚᱱ ᱢᱟᱪᱷᱟᱛᱮ᱾ ᱤᱱᱠᱟᱹᱱᱟᱜ ᱜᱮ ᱡᱚᱢ ᱧᱩ ᱡᱟᱹᱥᱛᱤ ᱵᱚᱱ ᱧᱮᱞ ᱮᱫᱟ ᱵᱚᱱ ᱦᱮᱸ ᱥᱮ ᱵᱟᱝ?
ᱦᱮᱸ ᱦᱮᱸ ᱦᱮᱸ
ᱱᱮᱥ ᱫᱚ ᱟᱵᱚᱣᱟᱜ ᱡᱚᱢ ᱧᱩ ᱞᱮᱠᱟᱛᱮᱫᱚ ᱢᱤᱫ ᱠᱟᱛᱷᱟ ᱞᱟᱹᱭ ᱜᱟᱱᱚᱜᱼᱟ ᱱᱚᱜᱼᱚᱭ ᱦᱟᱦᱟ ᱚᱠᱛᱚ ᱨᱮᱱᱟᱝ ᱚᱠᱛᱚ ᱱᱟᱹᱯᱤᱛ ᱡᱟᱦᱟᱸ ᱫᱚ ᱯᱨᱚᱠᱤᱛ ᱟᱵᱚ ᱮᱢᱟᱵᱚᱱ ᱠᱟᱱᱟᱭ ᱡᱚᱢᱟᱜ᱾ ᱡᱚ ᱵᱤᱞᱤ ᱠᱚ, ᱦᱮᱸ ᱥᱮ ᱵᱟᱝ ᱫᱟᱨᱮ ᱱᱟᱹᱲᱤ ᱨᱮᱱᱟᱜ ᱚᱱᱟ ᱫᱚ ᱮᱠᱟᱞ ᱫᱚᱨᱠᱟᱨ ᱠᱟᱱ ᱛᱟᱵᱚᱱ ᱜᱮᱭᱟ ᱯᱳᱭᱞᱳ ᱨᱮᱫᱚ ᱢᱮᱱ ᱠᱟᱛᱷᱟ ᱫᱚ᱾ ᱴᱷᱤᱠ ᱥᱮ, ᱟᱨ ᱤᱱᱟᱹ ᱞᱟᱹᱜᱤᱫ ᱾ ᱛᱮ ᱦᱮᱸ ᱞᱮᱛᱚᱜ
ᱞᱟᱹᱭᱢᱮ ᱞᱟᱹᱭ ᱢᱮ
ᱳᱭ ᱤᱱᱟᱹ ᱞᱮᱠᱟᱛᱮ ᱟᱵᱚ ᱡᱟᱦᱟᱸ ᱱᱤᱛᱳᱜ ᱫᱟᱠᱟ ᱫᱟᱜ ᱢᱟᱹᱰᱤ ᱵᱚᱱ ᱡᱚᱢ ᱫᱟᱵᱚᱱ ᱥᱮ᱾
ᱦᱮᱸ ᱦᱮᱸᱮᱸ,
ᱚᱱᱟ ᱫᱟᱠᱟ ᱫᱟᱜ ᱢᱟᱹᱰᱤ ᱫᱚ ᱧᱮᱞᱚᱜᱚᱜᱼᱟ, ᱟᱵᱚ ᱫᱚ ᱱᱟᱥᱮ ᱵᱚᱱ ᱠᱚᱢ ᱞᱮᱠᱷᱟᱱ ᱫᱚ ᱵᱮᱥᱴᱚᱜᱼᱟ ᱚᱱᱟ ᱫᱚ᱾ ᱟᱹᱰᱤ ᱜᱮ ᱱᱟᱯᱟᱭᱚᱜᱼᱟ ᱚᱱᱟ ᱫᱚ᱾ ᱚᱱᱟᱨᱮ ᱵᱮᱥᱤ ᱯᱷᱮᱰ ᱟᱹᱰᱤ ᱡᱟᱹᱥᱛᱤ ᱦᱮᱱᱟᱜ ᱟᱠᱟᱫᱟ ᱚᱱᱟ ᱫᱚ᱾
ᱚ
ᱦᱩᱸ ᱟᱫᱚ ᱫᱟᱠᱟ ᱟᱵᱚ ᱫᱚ ᱦᱤᱥᱟᱹᱵ ᱥᱩᱢᱩᱝ ᱡᱩᱫᱤ ᱵᱚᱱ ᱡᱚᱢ ᱫᱟᱲᱮᱭᱟᱜ ᱠᱷᱟᱱ ᱱᱟᱯᱟᱭᱚᱜᱼᱟ᱾ ᱤᱱᱟᱹ ᱛᱟᱭᱚᱢ ᱚᱱᱟ ᱵᱟᱚᱫᱚᱞ ᱛᱮ ᱚᱱᱟ ᱨᱩᱴᱤ ᱠᱚ ᱦᱮᱸ ᱥᱮ᱾
ᱚᱱᱟ ᱫᱚ ᱟᱨᱠᱤ ᱱᱟᱥ ᱛᱟᱭ ᱠᱚ ᱛᱟᱦᱮᱸᱟᱦᱮ, ᱨᱩᱴᱤ ᱠᱚᱫᱚ ᱟᱨᱠᱤ ᱱᱟᱥᱛᱟ᱾
ᱦᱮᱸ ᱱᱟᱥᱛᱟ ᱵᱟᱝ ᱨᱮᱦᱚᱸ ᱨᱩᱴᱤ ᱡᱚᱢ ᱠᱟᱛᱮᱫ ᱦᱚᱸ ᱛᱟᱦᱮᱸ ᱜᱟᱱᱚᱜ ᱜᱮᱭᱟ᱾
ᱦᱮᱸ ᱨᱩᱴᱤ ᱡᱚᱢ ᱠᱟᱛᱮ ᱛᱟᱦᱮᱸ ᱜᱟᱱᱚᱜ ᱜᱮᱭᱟ ᱟᱭᱩᱵ ᱥᱮᱫ ᱡᱚᱢ
ᱦᱚᱭ᱾
ᱦᱮᱵᱟᱝ?
ᱚᱱᱟ ᱫᱚ ᱟᱹᱭᱩᱵ ᱵᱮᱲᱟ ᱡᱩᱫᱤ ᱟᱨᱦᱚᱸ ᱡᱚᱢ ᱫᱟᱲᱮᱜ ᱟᱵᱚᱱ ᱥᱮ ᱫᱤᱱᱟᱹᱢ ᱫᱤᱱ, ᱟᱹᱰᱤ ᱱᱟᱯᱟᱭᱚᱜᱼᱟ ᱚᱱᱟ ᱫᱚ, ᱦᱚᱲᱢᱚ ᱡᱤᱣᱤ ᱦᱚᱸ ᱟᱹᱰᱤ ᱯᱷᱤᱴ ᱛᱟᱦᱮᱱ ᱛᱟᱵᱚᱱᱟ ᱚᱱᱟ᱾
ᱛᱟᱨᱯᱚᱨᱮ ᱚᱱᱠᱟᱱᱟᱜ ᱧᱮᱞ ᱠᱟᱱᱟ ᱟᱵᱚ ᱩᱝ ᱩᱱᱠᱩ ᱩᱱᱠᱩ ᱡᱟᱦᱟᱸ ᱫᱚ ᱟᱵᱚ ᱵᱟᱭᱨᱮ ᱥᱴᱮᱴ ᱨᱮᱦᱚᱸ ᱢᱤᱫᱴᱟᱝ ᱥᱴᱮᱴ ᱦᱮᱱᱟᱜ ᱟᱠᱟᱫ ᱵᱚᱦᱚᱜ ᱨᱮᱠᱚ ᱛᱚᱞᱚᱜ ᱫᱚ, ᱩᱱᱠᱩᱣᱟᱜ ᱠᱟᱛᱷᱟ ᱧᱮᱞ ᱛᱟᱠᱚ ᱢᱮᱥᱮᱫ ᱩᱱᱠᱩ ᱫᱚ ᱵᱟᱨ ᱵᱮᱲᱟ ᱨᱩᱴᱤ ᱠᱚ ᱡᱚᱢᱟ ᱢᱤᱫ ᱵᱮᱲᱟ ᱫᱟᱠᱟ ᱠᱚ ᱡᱚᱢᱟ᱾
ᱚᱸᱻ᱾
ᱩᱱᱠᱩᱣᱟᱜ ᱦᱚᱲᱢᱚ ᱡᱤᱣᱤ ᱠᱚ ᱟᱹᱰᱤ ᱱᱟᱯᱟᱭ ᱜᱮ ᱛᱟᱠᱚᱣᱟ ᱚᱱᱟ ᱦᱚᱛᱮᱡ ᱛᱮ᱾
ᱯᱟᱭ ᱦᱚᱸ ᱟᱨ ᱦᱚᱲᱢᱚ ᱯᱷᱤᱴ ᱜᱮᱛᱟ ᱠᱚᱣᱟ ᱟᱨᱠᱤ ᱟᱨ ᱨᱩᱣᱟᱹ ᱦᱟᱹᱥᱩ ᱠᱚᱢ ᱜᱮ ᱧᱟᱢ ᱠᱚᱣᱟ᱾ ᱥᱮ ᱵᱟᱝᱟ?
ᱴᱷᱤᱠ ᱴᱷᱤᱠ ᱮᱠᱵᱟᱨᱮ᱾
ᱦᱩᱸ
ᱚᱱᱟ ᱦᱩᱭᱩᱜ ᱠᱟᱱᱟ ᱢᱮᱹᱱ ᱠᱟᱛᱷᱟ ᱟᱵᱚ ᱢᱤᱫᱴᱟᱝ ᱦᱤᱥᱟᱹᱵ ᱨᱮᱱᱟᱜ ᱡᱚᱢ ᱦᱩᱭᱩᱜ ᱛᱟᱵᱚᱱᱟ᱾ ᱦᱚᱸ ᱚᱱᱠᱟᱱᱟᱜ ᱡᱚᱢ ᱵᱟᱹᱜᱤ ᱦᱩᱭᱩᱜᱼᱟ ᱡᱟᱦᱟᱸ ᱫᱚ ᱟᱵᱚᱣᱟᱜ ᱦᱚᱲᱢᱚ ᱡᱤᱣᱤ ᱱᱟᱯᱟᱭ ᱱᱟᱥᱟᱣᱟᱭ᱾ ᱴᱷᱤᱠ ᱥᱮ, ᱟᱨ ᱛᱟᱨᱯᱚᱨ ᱱᱚᱜᱼᱚᱭ ᱡᱮᱢᱚᱱ ᱡᱤᱞ ᱠᱚᱦᱚᱸ ᱵᱚᱱ ᱡᱚᱢ ᱫᱟᱵᱚᱱ᱾ ᱟᱵᱚ ᱱᱚᱜᱼᱚ ᱱᱚᱝᱠᱟᱱ ᱡᱤᱞ ᱡᱩᱫᱤ ᱵᱚᱱ ᱡᱚᱢᱟ ᱱᱚᱜ-ᱚᱭ ᱧᱮᱞᱚᱜ ᱠᱟᱱ ᱚᱱᱮ ᱡᱮᱢᱚᱱ ᱵᱚᱭᱞᱟᱨ ᱡᱤᱞ ᱦᱮᱸ ᱥᱮ ᱵᱟᱝ? ᱚᱱᱮ ᱚᱞᱯᱚ ᱫᱤᱱ ᱨᱮᱱᱟᱜ ᱦᱳᱭᱳᱜ ᱠᱟᱱᱟ ᱢᱟᱱᱮ ᱵᱩᱡ ᱫᱟᱲᱮᱭᱟᱜ ᱠᱟᱱ ᱜᱮᱭᱟᱢ ᱛᱚ᱾
ᱟᱨ ᱡᱚᱢ ᱦᱚᱸ ᱴᱟᱭᱤᱢ ᱴᱩ ᱴᱟᱭᱤᱢ ᱨᱮᱱᱟᱜ ᱫᱚᱨᱠᱟᱨ ᱠᱟᱱᱟ ᱥᱮᱟᱝ ᱡᱚᱢ ᱧᱩ ᱮᱠᱫᱚᱢ
ᱮᱠᱵᱟᱨᱮ ᱦᱮᱸ
ᱴᱟᱭᱤᱢ ᱴᱩ ᱴᱟᱭᱤᱢ ᱡᱚᱢ ᱞᱮᱠᱷᱟᱡ ᱟᱨᱠᱤ ᱢᱚᱸᱡᱽ ᱦᱚᱲᱢᱚ ᱛᱟᱦᱮᱱ ᱛᱟᱵᱚᱱᱟ᱾ ᱜᱮᱥ ᱴᱮᱥ ᱠᱷᱚᱱᱟᱜ ᱦᱚᱸᱵᱚᱱ ᱵᱟᱧᱪᱟᱜᱼᱟ, ᱦᱮᱸ ᱥᱮ ᱵᱟᱝ?
ᱦᱮᱸ ᱮᱠᱵᱟᱨᱮ᱾ ᱦᱮᱸ ᱢᱟ ᱟᱨ ᱢᱤᱫ ᱥᱮᱫ ᱛᱮᱢ ᱧᱮᱞ ᱞᱮᱠᱷᱟᱱ ᱚᱠᱟᱴᱟᱜ ᱡᱚᱢ ᱧᱩ ᱵᱚᱱ ᱞᱟᱹᱭᱟ ᱮᱸᱜ ᱦᱚᱜ-ᱭ ᱟᱹᱞᱤᱧ ᱞᱟᱹᱭ ᱠᱮᱫ ᱫᱚᱧ ᱵᱚᱭᱞᱟᱨ ᱡᱤᱞ ᱮᱸ
ᱦᱚᱸ ᱦᱚᱸᱦᱚ
ᱟᱪᱪᱷᱟ ᱦᱚᱸᱜᱼᱚᱝᱠᱟᱱᱟᱜ ᱛᱟᱨᱯᱚᱨᱮ ᱚᱱᱮ ᱡᱟᱦᱟᱸ ᱫᱚ ᱥᱩᱱᱩᱢ ᱨᱮ ᱫᱚᱢᱮ ᱵᱷᱟᱡᱟᱜ ᱠᱟᱱ ᱫᱚ ᱚᱱᱮ ᱪᱚᱯ ᱠᱚ ᱦᱮᱸᱥᱮ?
ᱦᱮᱸ ᱦᱮᱸ ᱚᱱᱟ ᱠᱚᱫᱚ ᱢᱟᱱᱟ ᱫᱚᱢ ᱰᱟᱠᱴᱟᱨ ᱠᱚᱦᱚᱸ ᱢᱟᱱᱟᱭ ᱜᱮᱭᱟ ᱥᱮ ᱵᱟᱝ?
ᱮᱠᱵᱟᱨᱮ᱾ ᱚᱱᱟ ᱠᱚᱛᱮ ᱫᱚ ᱡᱟᱹᱥᱛᱤ ᱟᱵᱚᱣᱟᱜ ᱦᱚᱲᱢᱚ ᱡᱤᱣᱤ ᱥᱮ ᱚᱱᱮ ᱞᱟᱡ ᱠᱚ ᱜᱮᱥ ᱨᱮᱱᱟᱜ ᱵᱮᱥᱤ ᱩᱭᱦᱟᱹᱨ ᱵᱷᱟᱵᱽᱱᱟ ᱥᱮ
ᱦᱳᱭ ᱦᱳᱭ ᱚᱱᱟ ᱵᱮᱥᱤᱨ ᱵᱷᱟᱜᱽ ᱫᱚ ᱚᱱᱟ ᱞᱤᱵᱷᱟᱨ ᱮ ᱵᱟᱹᱲᱤᱡ ᱮᱫ ᱛᱟᱵᱚᱱᱟ ᱟᱨᱠᱤ᱾
ᱮᱠᱵᱟᱨᱮ᱾ ᱚᱱᱟ ᱦᱩᱭᱩᱜ ᱠᱟᱱᱟ ᱢᱮᱹᱱ ᱠᱟᱛᱷᱟ ᱟᱫᱚ ᱚᱱᱟ ᱠᱷᱟᱹᱛᱤᱨ ᱛᱮ ᱚᱝᱠᱟᱱᱟᱜ ᱡᱚᱢ ᱧᱩ ᱫᱚ ᱫᱮᱭᱟ ᱤᱫᱤᱜᱮ ᱱᱟᱯᱟᱭᱟ᱾
ᱦᱚᱸ ᱦᱮᱸ᱾
ᱟᱫᱚ ᱜᱚᱝᱠᱮ ᱟᱢ ᱪᱮᱫ ᱞᱮᱠᱟ ᱚᱠᱟ ᱠᱚᱢ ᱢᱚᱱᱮᱭᱮᱫ ᱛᱟᱞᱟᱝ ᱦᱮ ᱢᱟ ᱞᱟᱹᱭ ᱛᱟᱞᱟᱝ ᱢᱮ᱾
ᱢᱮᱱᱫᱟᱹᱧ ᱚᱱᱛᱮ ᱫᱚ ᱠᱚ ᱛᱤᱠᱤ ᱵᱟᱲᱟᱭ ᱜᱮᱭᱟ ᱥᱮ ᱵᱟᱝ ᱦᱟᱱᱟᱴᱟᱜ?
ᱚᱠᱟᱴᱟᱜ ᱚᱱᱟ ᱤᱭᱟᱹ
ᱦᱟᱱᱟᱴᱟᱜ ᱛᱤᱱ ᱛᱟᱞ ᱜᱮ, ᱦᱳᱭ
ᱦᱳᱭ ᱦᱳᱭ ᱦᱳᱭ᱾ ᱦᱳᱭ ᱚᱱᱮ ᱯᱮ ᱛᱟᱞᱟ ᱛᱤᱠᱤ ᱵᱟᱲᱟ ᱠᱚᱫᱚ ᱠᱚ ᱠᱚᱨᱟᱣᱮᱫ ᱜᱮᱭᱟ ᱵᱟᱝ ᱠᱚ ᱵᱟᱝ ᱦᱮᱸᱥᱮ᱾
ᱟᱨ
ᱛᱚ ᱚᱱᱟ ᱚᱱᱮ ᱚᱱᱟ ᱧᱩ ᱨᱮᱱᱟᱜ ᱦᱚᱸ ᱪᱮᱫ ᱤᱧ ᱞᱟᱹᱭᱟ ᱦᱳᱭᱛᱚ ᱢᱤᱫ ᱠᱟᱛᱷᱟ ᱛᱮᱫᱚᱧ ᱞᱟᱹᱭᱟ ᱢᱤᱫ ᱦᱚᱲᱟᱜ ᱩᱭᱦᱟᱹᱨ ᱵᱷᱟᱵᱱᱟ ᱞᱮᱠᱟᱛᱮᱫᱚ ᱢᱤᱫ ᱥᱮᱫ ᱛᱚ ᱱᱟᱯᱟᱭᱟ ᱟᱨ ᱵᱟᱠᱷᱟᱱ ᱫᱚ ᱡᱷᱚᱛᱚ ᱜᱮ ᱵᱟᱵᱚᱱ ᱞᱟᱹᱭᱟ ᱡᱷᱚᱛᱚ ᱜᱮ ᱵᱟᱝ ᱱᱟᱯᱟᱭᱟ᱾ ᱚᱱᱟ ᱡᱩᱫᱤ ᱟᱵᱚ ᱦᱤᱥᱟᱹᱵ ᱦᱮᱸ
ᱦᱮᱸ᱾
ᱦᱤᱥᱟᱹᱵ ᱨᱮᱱᱟᱜ ᱞᱮᱠᱟ ᱡᱩᱫᱤ ᱟᱵᱚ ᱵᱚᱱ ᱵᱮᱵᱷᱟᱨᱟᱵᱚᱱ ᱦᱮᱸᱥᱮ, ᱛᱟᱦᱚᱞᱮ ᱱᱟᱯᱟᱭ ᱜᱮᱭᱟ ᱚᱠᱚᱭ ᱩᱱᱠᱩ ᱠᱟᱹᱢᱤ ᱡᱚᱝ ᱦᱚᱲᱟᱱ ᱠᱚ ᱞᱟᱹᱭᱟ ᱠᱚ ᱠᱚ ᱡᱟᱦᱟᱸ ᱥᱤᱧ ᱥᱮᱛᱟᱜ ᱨᱮᱠᱚ ᱩᱰᱩᱠᱚᱜᱼᱟ, ᱟᱹᱭᱩᱵ ᱠᱚ ᱵᱚᱞᱚᱜ ᱟᱠᱚ ᱩᱱᱠᱩ ᱠᱚ ᱞᱟᱭᱟ ᱡᱟᱦᱟᱸ ᱦᱚᱲᱢᱚ ᱨᱮ ᱢᱤᱫᱴᱟᱝ ᱞᱟᱸᱜᱟ ᱛᱟᱸᱦᱮᱱᱟ ᱥᱮ? ᱚᱱᱟ ᱞᱟᱸᱜᱟ ᱞᱤᱭᱟᱹ ᱠᱚ ᱢᱤᱫ ᱫᱷᱟᱣ ᱵᱟᱨ ᱫᱷᱟᱣ ᱜᱟᱱ ᱜᱮ ᱜᱚᱦᱚᱲᱟᱜ ᱠᱷᱟᱱ ᱫᱚ ᱟᱹᱰᱤ ᱱᱟᱯᱟᱭ, ᱧᱩᱣᱟᱜ ᱠᱷᱟᱱ ᱫᱚ ᱦᱮᱸ᱾ ᱦᱚᱲᱢᱚ ᱡᱤᱣᱤᱠᱚ ᱨᱟᱣᱟᱞ ᱧᱚᱜ, ᱡᱟᱹᱯᱤᱫ ᱨᱮᱦᱚᱸ ᱢᱤᱫᱴᱟᱝ ᱥᱩᱠ ᱦᱤᱡᱩᱜᱼᱟ ᱟᱨᱠᱤ ᱾ ᱢᱤᱫ ᱡᱟᱹᱯᱤᱫ ᱛᱮᱢ ᱥᱮᱛᱟᱜ ᱫᱟᱲᱮᱭᱟᱜᱼᱟ᱾ ᱦᱳᱭᱥᱮ ᱟᱫᱚ ᱚᱱᱠᱟ, ᱟᱫᱚ ᱡᱩᱫᱤ ᱟᱸᱜᱟ ᱯᱟᱭᱟᱨ ᱠᱷᱚᱱᱟᱜ ᱡᱩᱫᱤ ᱤᱱᱟᱹᱜᱮᱢ ᱯᱟᱸᱡᱟᱭᱟ, ᱤᱱᱟᱹᱜᱮᱢ ᱪᱟᱦᱟᱣᱟ ᱛᱟᱦᱚᱞᱮ ᱫᱚ ᱚᱱᱟ ᱦᱚᱸ ᱵᱟᱹᱲᱤᱡᱚᱜᱼᱟ᱾ ᱚᱱᱟ ᱫᱚ ᱠᱷᱟᱹᱞᱤ ᱟᱵᱚ ᱵᱚᱱ ᱞᱟᱹᱭᱫᱟ ᱚᱱᱟ ᱫᱚ ᱚᱱᱟ ᱠᱟᱱ ᱠᱷᱟᱹᱛᱤᱨ ᱛᱮᱜᱮ ᱛᱚ ᱱᱚᱝᱠᱟ ᱦᱩᱭᱩᱜ ᱠᱟᱱ ᱫᱚ ᱵᱟᱝ, ᱟᱢ ᱡᱩᱫᱤ ᱚᱱᱠᱟ ᱥᱮᱛᱟᱜ ᱠᱷᱚᱱᱟᱜ ᱮᱠᱮᱱ ᱠᱷᱟᱹᱞᱤ ᱨᱩᱴᱤ ᱜᱮ ᱡᱚᱢ ᱠᱟᱜ ᱢᱮ, ᱨᱩᱴᱤ ᱦᱚᱸᱛᱚ ᱞᱟᱝ ᱞᱟᱹᱭ ᱠᱮᱫᱟ ᱡᱮ ᱱᱟᱯᱟᱭᱟᱜ ᱠᱟᱱ ᱜᱮᱭᱟ ᱦᱮᱸ ᱥᱮ᱾ ᱟᱢ ᱫᱤᱱᱟᱹᱢ ᱫᱤᱱ ᱥᱮᱛᱟᱜ ᱠᱟᱱ ᱥᱮ ᱟᱢᱫᱚ ᱠᱷᱟᱹᱞᱤ ᱨᱩᱴᱤ, ᱥᱮᱛᱟᱜ ᱠᱷᱚᱱ ᱟᱹᱭᱩᱵ ᱫᱷᱟᱹᱵᱤᱡ ᱨᱩᱴᱤ ᱜᱮ ᱠᱷᱟᱹᱞᱤ ᱡᱚᱢ ᱢᱮ, ᱡᱚᱢ ᱟᱠᱟᱫ ᱨᱮᱜᱮ ᱛᱟᱸᱦᱮᱱ ᱢᱟ ᱚᱱᱟ ᱠᱤ ᱵᱷᱟᱹᱜᱤᱭᱟ ᱵᱟᱝ ᱦᱤᱥᱟᱹᱵ ᱨᱮᱱᱟᱜ ᱟᱢ ᱵᱮᱵᱚᱦᱟᱨ ᱢᱮ ᱦᱤᱥᱟᱹᱵᱽ-ᱼ ᱦᱤᱥᱟᱹᱵ ᱨᱮᱱᱟᱜ ᱡᱚᱢ ᱢᱮ ᱴᱷᱤᱠᱟᱹᱱ ᱜᱮᱭᱟ ᱚᱱᱟ ᱠᱚ᱾
ᱮᱠᱚᱫᱟ ᱯᱷᱮᱰ ᱠᱚ ᱢᱟᱣ ᱠᱷᱟᱹᱛᱤᱨ ᱟᱨᱠᱤ ᱚᱱᱟ ᱠᱷᱟᱹᱛᱤᱨ ᱡᱮᱱᱚ ᱵᱚᱱ ᱤᱭᱩᱥ ᱚᱱᱠᱟᱱ ᱟᱨᱠᱤ
ᱦᱮᱸ᱾ ᱴᱷᱤᱠ ᱟᱵᱚ ᱚᱱᱟ ᱜᱮᱛᱤᱧ ᱞᱟᱹᱭ ᱠᱮᱫᱟᱹᱧ ᱟᱵᱚ ᱡᱟᱸᱦᱟ ᱜᱮ ᱡᱟᱸᱦᱟ ᱵᱚᱱ ᱡᱚᱢ ᱟᱵᱚᱱ ᱧᱩᱭᱟᱵᱚᱱ, ᱟᱵᱚ ᱢᱤᱫᱴᱟᱝ ᱦᱤᱥᱟᱹᱵ ᱵᱚᱱ ᱫᱚᱦᱚᱭ ᱢᱟᱵᱚᱱ ᱦᱮᱸᱥᱮ᱾
ᱦᱳᱭ
ᱚᱱᱟ ᱦᱤᱥᱟᱹᱵ ᱡᱩᱫᱤ ᱵᱚᱱ ᱫᱚᱦᱚ ᱫᱟᱲᱮᱜᱼᱟ ᱾ᱛᱟᱦᱚᱞᱮ ᱟᱵᱚ ᱚᱱᱠᱟᱱ ᱵᱟᱹᱲᱤᱡ ᱨᱮᱱᱟᱜ ᱤᱭᱟᱹ ᱫᱚ ᱥᱚᱢᱵᱷᱚᱵᱚᱱᱟ ᱫᱚ ᱠᱚᱢ ᱜᱮᱭᱟ, ᱦᱮᱸᱥ
ᱦᱳᱭ ᱟᱹᱰᱤ ᱠᱚᱢ ᱟᱹᱰᱤ ᱠᱚᱢ᱾ ᱛᱟᱦᱟᱞᱮ ᱛᱤᱱᱟᱹᱜ ᱥᱟᱺᱜᱤᱧ ᱪᱟᱥ ᱟᱵᱟᱫ ᱱᱚᱛᱮ ᱫᱚ?
ᱞᱟᱹᱭ ᱢᱮ
ᱢᱮᱱ ᱫᱟᱞᱤᱧ ᱚᱱᱛᱮ ᱟ ᱪᱟᱥ ᱟᱵᱟᱫ ᱛᱤᱱᱟᱹᱜ ᱥᱟᱺᱜᱤᱧ?
ᱦᱮᱸ ᱪᱟᱥᱵᱟᱥ ᱱᱚᱜᱼᱚᱭ ᱢᱤᱫ ᱵᱟᱨ ᱠᱷᱮᱛ ᱠᱚ ᱥᱤ ᱞᱟᱹᱦᱩᱫ ᱫᱟᱠᱚ ᱟᱨᱠᱤ ᱡᱟᱦᱟᱸ ᱠᱚ ᱠᱷᱮᱛ ᱠᱚ ᱫᱟᱜ ᱠᱚ ᱛᱚᱸᱵᱟ ᱜᱚᱫ ᱟᱠᱟᱱ ᱛᱟᱠᱚ ᱚᱱᱟ ᱠᱚ ᱠᱷᱮᱛ ᱫᱚᱠᱚ ᱞᱟᱹ ᱥᱤᱨ ᱞᱟᱹᱦᱩᱫ ᱫᱟᱠᱚ᱾ ᱟᱨ ᱜᱷᱟᱥ ᱦᱚᱸ ᱤᱱᱠᱟᱹ ᱞᱮᱠᱟᱛᱮ ᱜᱚᱡ ᱤᱫᱤᱜᱼᱟ, ᱟᱨ ᱡᱟᱦᱟᱸ ᱛᱟᱥᱟᱫᱽ ᱵᱚᱱ ᱢᱮᱛᱟᱜ ᱠᱟᱱ ᱦᱳᱭᱥᱮ᱾
ᱱᱤᱛᱚᱜ ᱫᱚ ᱵᱳᱞ ᱛᱟᱹ ᱱᱚᱣᱟ ᱥᱮᱫ ᱱᱮᱛᱚᱜ ᱫᱚᱠᱚ ᱥᱟᱹᱨᱫᱤ ᱫᱚ ᱵᱟᱠᱚ ᱥᱟᱹᱨᱫᱤ ᱟᱨᱠᱤ ᱥᱤ ᱞᱚᱥᱚᱫ ᱵᱟᱲᱟ ᱦᱩᱭᱩ ᱟᱠᱟᱱᱟ᱾ ᱦᱳᱭ ᱟᱨ ᱯᱟᱸᱪ ᱪᱷᱚ ᱫᱤᱱ ᱯᱚᱨ ᱜᱮ ᱟᱨᱠᱤ ᱠᱚ ᱥᱟᱨᱫᱤᱭᱟ ᱟᱨᱠᱤ᱾
ᱟᱪᱪᱷᱟ ᱟᱪᱪᱷᱟ ᱡᱟᱭᱦᱳᱠ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱦᱮᱸᱥᱮ
ᱱᱤᱛᱚᱜ ᱦᱚᱸ ᱡᱚᱛᱚ ᱡᱟᱭᱜᱟ ᱫᱚ ᱯᱷᱤᱨ ᱵᱟᱝ ᱥᱚᱢᱟᱱᱟ ᱵᱟᱝᱮ
ᱦᱮᱸ
ᱠᱷᱟᱞ ᱰᱟᱸᱜᱟ ᱢᱮᱱᱟᱜᱼᱟ ᱟᱨ ᱯᱟᱴᱟᱱ ᱞᱟᱜᱟᱣᱼᱟ
ᱚᱸ ᱵᱟᱝ ᱟᱹᱣᱨᱤ᱾
ᱚᱱᱛᱮ ᱫᱚ ᱵᱟᱯᱮ ᱞᱟᱜᱟᱣ ᱵᱟᱲᱟᱭ ᱛᱮ ᱦᱟᱝ?
ᱵᱟᱝ
ᱟᱨ ᱛᱤᱱᱟᱹᱜ ᱫᱤᱱ ᱯᱮ ᱪᱟᱥ ᱵᱟᱫ ᱵᱟᱲᱟᱭ ᱫᱟ ᱛᱤᱱᱟᱹᱜ ᱫᱷᱟᱣ
ᱵᱟᱨ ᱫᱷᱟᱣ ᱮᱠᱫᱚᱢ
ᱠᱷᱟᱹᱞᱤ ᱦᱩᱲᱩ ᱜᱮ ᱦᱟᱝ?
ᱦᱮᱸ ᱦᱩᱲᱩ ᱜᱮ ᱾ ᱟᱫᱚ ᱢᱤᱫ ᱵᱟᱨ ᱠᱚ ᱦᱮᱱᱟᱜ ᱟᱠᱟᱫ ᱜᱮᱭᱟ ᱚᱱᱠᱟ ᱛᱩᱲᱤ ᱠᱷᱚᱥᱞᱟ ᱦᱚᱸ ᱜᱷᱩᱴᱩ ᱧᱚᱜ ᱡᱟᱭᱜᱟ ᱡᱟᱦᱟᱸ ᱠᱚᱨᱮ ᱵᱟᱹᱞᱤᱧᱚᱜ ᱚᱱᱟ ᱠᱚᱨᱮ ᱫᱚ ᱛᱩᱲᱤ ᱠᱚ ᱠᱷᱚᱥᱞᱟ ᱠᱚ ᱦᱮᱸ ᱟᱫᱚ ᱱᱮᱥ ᱫᱚ ᱢᱚᱱᱮ ᱦᱩᱭᱩᱜ ᱠᱟᱱᱟ ᱡᱟᱦᱟᱸ ᱞᱮᱠᱟ ᱠᱷᱚᱥᱞᱟ ᱨᱮ ᱴᱷᱚᱠᱟᱣ ᱦᱩᱭᱱᱟ ᱫᱟᱢ ᱫᱚ ᱛᱟᱦᱮᱸ ᱠᱟᱱᱟ ᱢᱮᱱᱠᱷᱟᱱ ᱚᱢᱚᱱ ᱨᱮ ᱡᱚ ᱨᱮ ᱚᱱᱠᱟ ᱵᱟᱝ ᱦᱩᱭ ᱦᱚᱪᱚ ᱫᱟᱲᱮ ᱦᱩᱭ ᱠᱟᱱᱟ ᱟᱫᱚ ᱛᱟᱦᱚᱞᱮ
ᱫᱟᱢ ᱫᱚ ᱵᱮᱥ ᱵᱷᱟᱜᱮ ᱜᱮ ᱨᱟᱠᱟᱵ ᱞᱮᱱ ᱛᱟᱦᱮᱸᱫ ᱢᱮᱱᱠᱷᱟᱱ ᱟᱫᱚᱢ ᱪᱤᱠᱟᱹ ᱫᱟᱲᱮᱭᱟᱜ ᱢᱟ ᱞᱟᱹᱭ ᱢᱮ ᱚᱱᱟ ᱦᱚᱸ ᱢᱤᱫ ᱫᱷᱟᱣ ᱵᱷᱟᱸᱜᱟᱣ ᱠᱟᱛᱮᱜ ᱨᱟᱹᱯᱩᱫ ᱠᱟᱛᱮᱜ ᱟᱨ ᱢᱤᱫ ᱫᱷᱟᱣ ᱢᱤᱫ ᱫᱷᱟᱣ ᱨᱮ ᱵᱟᱝ ᱚᱢᱚᱱ ᱞᱮᱱᱟ ᱟᱨ ᱢᱤᱫ ᱫᱷᱟᱣ ᱨᱟᱹᱯᱩᱫ ᱠᱟᱛᱮᱜ ᱫᱚᱦᱲᱟᱞᱮ ᱥᱤ ᱞᱟᱹᱦᱩᱫ ᱠᱮᱫ ᱛᱮ ᱛᱟᱨᱯᱚᱨ ᱞᱮ ᱤᱭᱟᱹ ᱛᱚ ᱵᱟᱝ ᱦᱩᱭ ᱠᱟᱱᱟ ᱚᱱᱟ ᱟᱫᱚ ᱪᱮᱫ ᱮᱢ ᱪᱤᱠᱟᱹ ᱫᱟᱲᱮᱭᱟᱜᱼᱟ
ᱢᱤᱫ ᱫᱷᱟᱣ ᱚᱱᱠᱟᱜ ᱜᱮ ᱡᱮᱥᱴᱟ ᱠᱮᱫᱟᱞᱮ ᱢᱚᱱᱮ ᱦᱩᱭᱩᱜ ᱠᱟᱱᱟ ᱡᱮᱥᱴᱟ ᱞᱮᱠᱷᱟᱱ ᱫᱚ ᱞᱚᱜᱚᱱ ᱢᱟᱪᱷᱟ ᱵᱚᱱ ᱧᱟᱢ ᱟᱵᱚᱱ ᱦᱮᱸ ᱥᱮ ᱳ ᱵᱟᱵᱟ, ᱪᱮᱥᱴᱟ ᱠᱟᱛᱮᱜ ᱦᱚᱸ ᱧᱮᱞ ᱫᱟᱞᱮ ᱮᱢᱚᱱᱮ ᱥᱤᱛᱩᱝ ᱥᱤᱛᱩᱝ ᱠᱟᱫᱟᱭ ᱥᱮ ᱫᱟᱨᱮ ᱥᱩᱫᱽᱫᱷᱟᱸᱭ ᱡᱮᱨᱮᱫ ᱠᱟᱫᱟᱭ
ᱟᱫᱚ ᱦᱩᱭ ᱵᱟᱭ ᱦᱩᱭ ᱦᱚᱪᱚᱫᱟᱭ ᱛᱟᱭᱚᱢ ᱫᱟᱨᱟᱢ ᱡᱟᱦᱟᱸᱭ ᱠᱚ ᱮᱨ ᱠᱟᱫᱟ ᱠᱚ ᱩᱱᱠᱩ ᱟᱜ ᱟᱹᱰᱤ ᱢᱚᱸᱡᱽ ᱦᱩᱭᱮᱱ ᱛᱟᱠᱚ
ᱦᱮᱸ ᱛᱚᱠᱷᱚᱱ ᱥᱤᱛᱩᱝ ᱠᱚᱢᱟᱣ ᱧᱚᱜᱼᱟ
ᱦᱮᱸ ᱟᱫᱚ ᱢᱟ ᱵᱩᱡᱽ ᱢᱮ ᱮᱠᱫᱚᱢ ᱪᱮᱥᱴᱟᱭᱟ ᱪᱮᱥᱴᱟ ᱛᱚᱦᱚᱸ ᱱᱤᱡᱮ ᱫᱚ ᱡᱟᱞᱟ ᱠᱟᱱᱟ ᱟᱨ ᱦᱚᱲ ᱥᱟᱶᱛᱮ ᱯᱟᱱᱛᱮ ᱛᱮᱦᱚᱸ ᱱᱚᱝᱠᱟ ᱦᱚᱸᱜᱼᱚᱭ ᱱᱤᱭᱟᱹ ᱟᱷᱟ ᱫᱚ ᱯᱟᱱᱛᱮ ᱠᱟᱛᱮᱜ ᱦᱚᱸ ᱵᱟᱝ ᱚᱢᱚᱱ ᱞᱮᱱᱟ ᱟᱨᱦᱚᱸ ᱛᱟᱭᱚᱢ ᱦᱩᱭᱟᱜ ᱟᱨᱦᱚᱸ ᱱᱟᱢᱤᱭᱮᱱᱟ
ᱦᱮᱸ ᱟᱫᱚ ᱵᱟᱝ ᱪᱮᱠᱟ-ᱟ ᱯᱚᱨᱮ ᱫᱚ ᱦᱟᱸᱜ ᱢᱚᱸᱡᱽ ᱜᱮ ᱦᱩᱭᱩᱜᱼᱟ ᱦᱟᱸᱜ
ᱚᱱᱟᱜᱮ ᱱᱤᱭᱟᱹ ᱫᱷᱟᱣ ᱫᱚ ᱵᱟᱫᱟᱢ ᱦᱚᱸ ᱵᱷᱟᱜᱤ ᱜᱮ ᱫᱟᱢ ᱛᱟᱦᱮᱸ ᱠᱟᱱᱟ ᱟᱫᱚ ᱟᱯᱟᱥᱮᱫ ᱵᱟᱫᱟᱢ ᱠᱚ ᱦᱩᱭᱩᱜ ᱜᱮᱭᱟ ᱥᱮ ᱵᱟᱝ ᱟᱫᱚ ᱢᱚᱱᱮ ᱦᱩᱭ ᱞᱮᱱᱟ ᱱᱤᱭᱟᱹ ᱠᱚ ᱨᱮ ᱡᱟᱸᱦᱟ ᱫᱷᱟᱹᱣ ᱡᱟᱸᱦᱟ ᱠᱚ ᱨᱮ ᱠᱷᱚᱥᱞᱟ ᱠᱚ ᱮᱨ ᱦᱩᱭ ᱞᱮᱱᱟ ᱠᱷᱚᱥᱞᱟ ᱫᱚ ᱠᱟᱞᱚᱢ ᱫᱚ ᱦᱚᱭᱛᱳ ᱢᱤᱫ ᱵᱤᱜᱷᱟᱹ ᱜᱟᱱ ᱦᱮᱸ ᱮᱨ ᱦᱩᱭᱩᱜᱼᱟ ᱤᱱᱟᱹ ᱛᱟᱭᱚᱢ ᱵᱟᱫᱟᱢ ᱵᱟᱫᱽ ᱵᱟᱠᱤᱭᱟᱜ ᱨᱮᱫᱚ
ᱚ
ᱟᱫᱚ ᱡᱟᱦᱟᱸ ᱜᱮ ᱡᱟᱦᱟᱸ ᱦᱩᱭᱩᱜᱼᱟ ᱫᱚ ᱱᱤᱭᱟᱹ ᱫᱷᱟᱣ ᱧᱮᱞ ᱦᱩᱭ ᱞᱮᱱ ᱜᱮ ᱵᱟᱫᱟᱢ ᱢᱤᱫ ᱫᱷᱟᱣ ᱦᱚᱸ ᱵᱟᱞᱮ ᱧᱮᱞ ᱠᱟᱫᱟ ᱪᱟᱥ ᱠᱟᱛᱮᱜ᱾
ᱵᱟᱫᱟᱢ ᱦᱚᱸ ᱵᱟᱛᱨᱟᱣ ᱜᱮᱭᱟ ᱪᱟᱥ ᱟᱵᱟᱫᱽ
ᱦᱮᱸ
ᱵᱟᱫᱟᱢ ᱟᱨᱠᱤ ᱵᱷᱟᱜᱤ ᱫᱟᱢ ᱡᱟᱜᱟ ᱟᱨᱠᱤ ᱨᱮᱴ
ᱦᱳᱭ ᱠᱟᱛᱷᱟ ᱫᱚ ᱠᱟᱱ ᱜᱮᱭᱟ ᱟᱫᱚ ᱠᱷᱚᱥᱞᱟ ᱫᱚ ᱡᱮᱢᱚᱱ ᱥᱚᱱᱟ ᱞᱮᱠᱟ ᱠᱚ ᱤᱭᱟᱹ ᱠᱚ ᱵᱟᱛ ᱟᱠᱚ
ᱦᱮᱸ
ᱟᱫᱚ ᱱᱚᱣᱟ ᱵᱟᱫᱟᱢ ᱫᱚ ᱠᱚ ᱞᱟᱹᱭ ᱫᱟ ᱚᱱᱟ ᱵᱟᱫ ᱱᱟ ᱯᱷᱟᱫᱽ ᱡᱟ ᱦᱩᱭᱩᱜᱼᱟ ᱜᱚᱦᱚᱲ ᱛᱳᱫ ᱟᱢ ᱪᱷᱟᱲᱟᱣ ᱟᱢ ᱟᱨ ᱪᱚᱠᱟᱜ ᱥᱩᱢᱤᱛ ᱟᱹᱠᱷᱨᱤᱧ ᱟᱢ
ᱦᱳᱭ ᱦᱳᱭ
ᱚᱱᱟ ᱜᱮ ᱟᱫᱚ ᱢᱚᱱᱮ ᱦᱳᱭᱳᱜ ᱠᱟᱱᱟ ᱛᱟᱦᱚᱞᱮ ᱠᱟᱞᱚᱢ ᱫᱚ ᱚᱱᱠᱟ ᱵᱟᱫᱟᱢ ᱠᱚᱜᱮ
ᱨᱚᱦᱚᱭ ᱞᱮᱠᱷᱟᱱ ᱫᱚ ᱱᱟᱯᱟᱭᱚᱜᱼᱟ ᱱᱮᱥ ᱦᱚᱸ ᱡᱟᱹᱱᱤᱡ ᱪᱚᱝ ᱢᱚᱱᱮ ᱦᱳᱭᱳᱜ ᱠᱟᱱᱟ ᱵᱟᱫᱟᱢ ᱠᱚ ᱨᱚᱦᱚᱭ ᱦᱳᱭ ᱞᱮᱱᱠᱷᱟᱱ ᱡᱟ ᱩᱛᱟᱹᱨ ᱠᱷᱚᱥᱞᱟ ᱦᱮᱸ ᱠᱷᱚᱥᱞᱟ ᱡᱟᱦᱟᱸ ᱛᱤᱱᱟᱹᱜ ᱮᱨ ᱦᱳᱭ ᱞᱮᱱᱟ ᱥᱮ ᱵᱟᱝ ᱩᱱᱟᱹᱜ ᱡᱩᱫᱤ ᱦᱳᱭ ᱠᱚᱜᱼᱟ ᱥᱟᱹᱨᱤ ᱜᱮ ᱵᱩᱦᱩ ᱦᱩᱭ ᱠᱚᱜᱼᱟ ᱵᱩᱦᱩ ᱛᱩᱨᱩᱭ ᱠᱩᱭᱤᱱᱴᱟᱞ ᱞᱮᱠᱟ ᱦᱳᱭ ᱠᱚᱜᱼᱟ ᱛᱩᱨᱩᱭ ᱥᱟᱛ ᱠᱩᱭᱤᱱᱴᱟᱞ ᱞᱮᱠᱟ
ᱟᱫᱚᱢ ᱪᱤᱠᱟᱹᱭ-ᱟ ᱡᱩᱫᱤ ᱥᱚᱴᱷᱤᱠ ᱵᱷᱟᱵ ᱛᱮ ᱢᱟᱱᱮ ᱡᱚᱛᱷᱟᱛ ᱞᱮᱠᱟ ᱛᱮ ᱡᱩᱫᱤ ᱡᱚ ᱠᱚ ᱦᱳᱭ ᱠᱚᱜᱼᱟ ᱫᱟᱨᱮ ᱡᱚ ᱠᱚ
ᱱᱟᱹᱢᱤ ᱠᱟᱛᱮᱜ ᱦᱚᱸ ᱩᱱ ᱜᱷᱟᱥ ᱜᱮ ᱫᱷᱟᱯᱠᱟ ᱫᱷᱟᱯᱠᱟ ᱫᱟᱞᱟᱭ ᱫᱟᱞᱟᱭ ᱦᱳᱭᱻᱱᱟ ᱫᱟᱨᱮ ᱠᱚ ᱜᱮ ᱠᱟᱹᱴᱤᱡ ᱮᱱᱟ ᱡᱮᱨᱮ ᱮᱱᱟ ᱱᱤᱭᱟᱹ ᱫᱷᱟᱹᱣ
ᱦᱩᱸ ᱦᱩᱸ
ᱫᱟᱨᱮ ᱡᱮᱨᱮ ᱞᱮᱱᱠᱷᱟᱱ ᱛᱚ ᱟᱨ ᱵᱟᱝ ᱦᱳᱭᱳᱜᱼᱟ ᱡᱚᱱᱚᱜ ᱠᱷᱟᱰᱮᱡ ᱞᱮᱠ ᱞᱮᱠᱟ ᱫᱟᱨᱮᱜ-ᱟ
ᱟᱨ ᱯᱷᱚᱥᱚᱞ ᱡᱤᱱᱤᱥ ᱛᱚ ᱫᱟᱜ ᱦᱚᱸ ᱡᱟᱹᱥᱛᱤ ᱵᱟᱝ ᱞᱟᱜᱟᱜᱼᱟ ᱥᱮ ᱥᱤᱛᱩᱝ ᱦᱚᱸ ᱡᱟᱹᱥᱛᱤ ᱵᱟᱝ ᱞᱟᱜᱟᱜᱼᱟ ᱥᱮ ᱦᱚᱭ ᱦᱚᱸ ᱡᱟᱹᱥᱛᱤ ᱵᱟᱝ ᱞᱟᱜᱼᱟ ᱥᱮ
ᱦᱩᱸ ᱟᱫᱚ ᱟᱯᱮ ᱥᱮᱫ ᱫᱚ ᱪᱮᱫ ᱞᱮᱠᱟ ᱱᱚᱣᱟ ᱠᱚ ᱠᱷᱚᱥᱞᱟ ᱠᱚ ᱫᱚ
ᱵᱟᱫᱟᱢ ᱫᱚ ᱵᱟᱠᱚ ᱞᱟᱜᱟᱣ ᱵᱟᱲᱟᱭ-ᱟ ᱱᱤᱛᱚᱜ ᱫᱚ ᱟᱞᱮ ᱥᱮᱫ ᱫᱚ ᱯᱟᱴᱟ ᱜᱩᱦᱩᱢ ᱛᱩᱲᱤ ᱠᱩ ᱚᱱᱟ ᱦᱩᱲᱩ ᱠᱩ
ᱚ ᱚ ᱚᱱᱟ ᱠᱚᱜᱮ ᱵᱟᱝ
ᱚ
ᱡᱟᱭ ᱦᱳᱠ ᱟᱞᱩ ᱠᱚ ᱫᱚ ᱛᱟᱦᱚᱞᱮ ᱵᱟᱝ ᱜᱮ ᱵᱟᱝ
ᱵᱟᱝ ᱟᱹᱞᱩ ᱦᱚᱸ ᱟᱹᱞᱩ ᱦᱚᱸ
ᱚᱱᱟ ᱦᱚᱸ ᱟᱠᱷᱨᱤᱧ ᱠᱷᱟᱹᱛᱤᱨ ᱫᱚ ᱵᱟᱝ ᱡᱚᱢ ᱠᱷᱟᱹᱛᱤᱨ ᱟᱨ ᱠᱤ
ᱚ ᱟᱪᱷᱟ
ᱡᱚᱢ ᱠᱷᱟᱹᱛᱤᱨ
ᱦᱮᱸ ᱛᱚ ᱢᱟ ᱛᱟᱞᱦᱮ ᱚᱠᱛᱚ ᱦᱳᱭ ᱮᱱ ᱛᱟᱞᱟᱝᱼᱟ